ᱦᱮᱞᱳ᱾
ᱦᱚᱸ, ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱾
ᱟᱹᱞᱤᱧᱟᱜ ᱨᱚᱲ ᱵᱤᱱ ᱟᱸᱡᱚᱢ ᱴᱷᱤᱠᱟᱹᱮᱫ-ᱟ?
ᱦᱮᱸ ᱟᱸᱡᱚᱢ ᱮᱫᱟᱞᱟᱹᱧ ᱾ ᱡᱟᱦᱟᱸ ᱥᱮᱫ ᱡᱟᱦᱟᱸ ᱥᱮᱫ ᱵᱤᱱ ᱪᱟᱞᱟᱜ ᱠᱟᱱᱟ ᱥᱮ ᱪᱮᱫ?
ᱦᱮᱸ, ᱡᱟᱦᱟᱸ ᱥᱮᱫ ᱫᱚ ᱵᱟᱝᱟ ᱛᱤᱸᱜᱩ ᱟᱠᱟᱱᱟᱞᱤᱧ ᱟᱫᱚ ᱠᱟᱹᱴᱤᱡ ᱠᱟᱹᱴᱤᱡ ᱦᱚᱭᱮᱜ-ᱟ ᱾
ᱚ᱾
ᱚᱱᱟᱜᱮ ᱯᱟᱞᱮ ᱵᱤᱱ ᱟᱸᱡᱚᱢᱮᱫ ᱾
ᱚ, ᱛᱟᱦᱚᱞᱮ ᱞᱟᱹᱭ ᱵᱤᱱ ᱨᱚᱦᱚᱭ ᱠᱚ ᱛᱤᱱᱟᱹᱜ ᱥᱟᱺᱜᱤᱧ?
ᱦᱳᱭ ᱜᱚᱝᱠᱮ ᱨᱚᱦᱚᱭ ᱠᱚᱫᱚᱞᱤᱧ ᱮᱛᱚᱦᱚᱵ ᱟᱠᱟᱫ ᱜᱮᱭᱟ ᱾ ᱟᱫᱚ ᱢᱚᱴᱟ ᱢᱩᱴᱤ ᱨᱚᱦᱚᱭ ᱫᱚ ᱚ ᱪᱟᱹᱞᱩ ᱟᱠᱟᱱᱟ ᱾ ᱟᱫᱚ ᱨᱚᱦᱚᱭ ᱠᱚ ᱦᱩᱭᱩᱜ ᱠᱟᱱ ᱜᱮᱭᱟ ᱾
ᱚ ᱾
ᱦᱮᱸ ᱾ ᱟᱨ ᱛᱟᱦᱚᱞᱮ ᱟᱯᱮ ᱥᱮᱱᱟᱜ ᱠᱚ ᱠᱟᱹᱴᱤᱡ ᱞᱟᱹᱭ ᱞᱮᱵᱤᱱ ᱚᱭᱮᱫᱟᱨ ᱠᱚ ᱚᱠᱟ ᱞᱮᱠᱟ ᱾ ᱟᱨ ᱛᱟᱨᱯᱚᱨ ᱱᱚᱣᱟ ᱪᱟᱥ ᱵᱟᱥ ᱠᱚ ᱪᱮᱫ ᱞᱮᱠᱟ ᱦᱩᱭᱩᱜ ᱠᱟᱱᱟ ᱥᱮ ᱵᱟᱝ ᱾
ᱪᱟᱥ ᱵᱟᱥ ᱵᱚᱞᱛᱮᱻ ᱞᱟᱹᱭ ᱦᱩᱭᱩᱜ ᱠᱟᱱᱟ ᱪᱟᱥ ᱫᱚ ᱟᱨᱟᱢᱵᱚ ᱟᱠᱟᱱᱟ, ᱛᱚᱵᱮ ᱠᱤᱪᱷᱩᱴᱟᱜ ᱫᱚ ᱟᱣᱨᱤᱭ ᱫᱟᱜᱟᱭ ᱢᱟᱱᱮ ᱛᱮᱦᱮᱧ ᱮ ᱫᱟᱜ ᱠᱮᱫᱟ ᱫᱟᱜ ᱛᱚᱸᱵᱟᱭᱮᱱᱟ ᱜᱟᱯ ᱟ ᱠᱷᱚᱱᱟᱜ ᱫᱚ ᱟᱨᱚ ᱫᱷᱩᱨᱟᱹᱜ ᱦᱩᱭᱩᱜ ᱞᱟᱹᱜᱤᱫ-ᱟ ᱾
ᱦᱚ ᱦᱚ ᱚ ᱟᱪᱪᱷᱟ-ᱟᱪᱪᱷᱟ-ᱟᱪᱪᱷᱟ ᱾
ᱛᱟᱯᱚᱨ ᱥᱤᱛᱩᱝ ᱞᱮᱫᱟᱭ ᱱᱚᱜ-ᱚᱭ ᱠᱷᱟᱱᱮ ᱠᱷᱚᱱ ᱞᱟᱦᱟ ᱜᱮ ᱠᱷᱟᱹᱪᱤ ᱫᱟᱜ ᱠᱮᱫᱟᱭ ᱾ ᱟᱫᱚ ᱛᱚᱸᱵᱟ ᱵᱟᱲᱟ ᱛᱚᱸᱵᱟ ᱵᱟᱲᱟ ᱜᱚᱫ ᱮᱱᱟ ᱠᱷᱮᱛ ᱠᱚᱨᱮᱫ ᱾ ᱟᱫᱚ ᱜᱟᱯᱟ ᱛᱮᱜᱮ ᱟᱸᱡᱮᱫᱚᱜ-ᱟ ᱚᱱᱟ ᱫᱚ ᱾ ᱟᱸᱡᱮᱫ ᱦᱚᱸ ᱫᱟᱲᱮᱭᱟᱜ-ᱟ ᱟᱨ ᱪᱤᱠᱟᱹ ᱛᱮᱵᱤᱱ ᱞᱟᱹᱭ ᱫᱟᱲᱮᱭᱟᱜ-ᱟ ᱡᱮ ᱛᱚᱸᱵᱟ ᱜᱮ ᱛᱟᱦᱮᱱᱟ ᱦᱮᱸ ᱥᱮ ᱾
ᱦᱩᱸ ᱦᱩᱸ ᱾ ᱢᱚᱴᱟᱢᱩᱴᱤ ᱱᱚᱝᱠᱟ ᱥᱤᱛᱩᱝ ᱮᱫ ᱜᱮᱭᱟᱭ ᱛᱚ ᱟᱫᱚ ᱛᱟᱦᱚᱞᱮ ᱦᱮᱸ ᱱᱚᱝᱠᱟ ᱞᱮᱠᱟᱛᱮ ᱫᱟᱜ ᱦᱚᱸ ᱠᱟᱹᱴᱤᱡ ᱟᱸᱡᱮᱫᱚᱜ ᱠᱟᱱ ᱜᱮᱭᱟ ᱵᱟᱝ?
ᱦᱩᱸ ᱦᱩᱸ ᱟᱸᱡᱮᱫᱚᱜ ᱠᱟᱱ ᱜᱮᱭᱟ ᱾ ᱪᱤᱠᱟᱹᱭᱟᱵᱤᱱ ᱠᱤᱪᱷᱩ ᱠᱚᱨᱟᱨ ᱵᱟᱹᱱᱩᱜ-ᱟ ᱵᱟᱭ ᱫᱚᱵᱚᱱ ᱫᱟᱜ ᱟᱵᱚᱱ ᱠᱷᱟᱱ ᱚᱠᱟ ᱨᱮᱵᱚᱱ ᱨᱚᱦᱚᱭᱟ ᱪᱤᱠᱟᱹᱛᱮ ᱾ ᱟᱨ ᱱᱚᱝᱠᱟ ᱤᱭᱟᱹ ᱦᱚᱸ ᱵᱟᱝ ᱠᱟᱱᱟ ᱵᱤᱞᱟᱹᱛ ᱫᱤᱥᱚᱢ ᱵᱟᱝ ᱠᱟᱱᱟ ᱡᱮ ᱮ ᱢᱤᱱᱤ ᱠᱚ ᱛᱟᱦᱮᱸ ᱱᱟ ᱚᱱᱠᱟ ᱵᱤᱨ ᱫᱤᱥᱚᱢ ᱜᱮ ᱠᱟᱱᱟ ᱟᱨ ᱫᱷᱤᱨᱤ ᱦᱟᱥᱟ ᱛᱚ
ᱚ ᱟᱪᱪᱷᱟ ᱟᱪᱪᱷᱟ ᱟᱪᱪᱷᱟ ᱾
ᱦᱩᱸ ᱚᱱᱠᱟ ᱟᱸᱡᱮᱫᱚᱜ ᱠᱟᱱᱟ ᱚᱱᱠᱟ ᱴᱷᱤᱠ ᱢᱟᱹᱴᱭᱟᱹᱲ ᱦᱟᱥᱟ ᱫᱚ ᱵᱟᱝ ᱠᱟᱱᱟ ᱥᱮ ᱾
ᱚ ᱟᱪᱪᱷᱟ ᱟᱪᱪᱷᱟ ᱟᱪᱪᱷᱟ ᱾
ᱛᱟᱦᱚᱞᱮ ᱫᱟᱜ ᱠᱮᱫᱟᱭ ᱥᱮ ᱵᱟᱝ?
ᱦᱮᱸ ᱦᱳᱭ ᱜᱚᱢᱠᱮ ᱛᱮᱦᱮᱧ ᱫᱚ ᱮᱜ ᱮᱱᱟᱱ ᱛᱤᱠᱤᱱ ᱵᱮᱲᱟ ᱵᱟᱨᱚᱴᱟ ᱥᱟᱲᱮ ᱵᱟᱨᱚᱴᱟ ᱥᱮᱱ ᱮ ᱢᱚᱴᱟ ᱢᱩᱴᱤ ᱫᱟᱜ ᱠᱮᱫ ᱜᱮᱭᱟᱭ ᱵᱷᱟᱹᱜᱤ ᱜᱮ ᱳᱭ ᱢᱤᱫ ᱜᱷᱚᱱᱴᱟ ᱜᱟᱱ ᱾ ᱮᱸ ᱰᱮᱴᱴᱟ ᱜᱟᱱ ᱫᱟᱜ ᱠᱮᱫ ᱜᱮᱭᱟ ᱟᱫᱚ ᱢᱚᱴᱟᱢᱩᱴᱤ ᱟᱹᱰᱤ ᱵᱷᱟᱹᱜᱤ ᱜᱮ ᱟᱫᱚ ᱛᱟᱨᱟᱥᱤᱧ ᱵᱮᱲᱟ ᱫᱚ ᱱᱚᱣᱟ ᱟᱞᱮ ᱥᱮᱱ ᱫᱚ ᱮᱭᱮᱫᱟᱨ ᱠᱚᱫᱚ ᱢᱚᱴᱟᱢᱩᱴᱤ ᱡᱚᱛᱚ ᱜᱮ ᱴᱷᱤᱠ ᱜᱮᱭᱟ ᱾ ᱟᱫᱚ ᱱᱤᱛ ᱱᱤᱛᱚᱜ ᱦᱚᱸ ᱚ ᱴᱷᱤᱠ ᱜᱮᱭᱟ ᱱᱤᱛᱚᱜ ᱫᱚ ᱫᱟᱜ ᱡᱟᱹᱲᱤ ᱠᱚᱫᱚ ᱵᱟᱹᱱᱩᱜ-ᱟ᱾ ᱱᱤᱛᱚᱜ ᱫᱚ ᱟᱨ ᱢᱮᱱᱮᱫ ᱟᱞᱤᱧ ᱛᱟᱦᱚᱞᱮ ᱜᱚᱢᱠᱮ ᱱᱚᱝᱠᱟ ᱪᱟᱥᱵᱟᱥ ᱠᱚᱫᱚ ᱪᱮᱫ ᱛᱮᱯᱮ ᱠᱟᱹᱢᱤ ᱠᱚᱨᱟᱣᱮᱫ-ᱟ ᱟᱨ ᱱᱚᱝᱠᱟ ᱰᱟᱝᱨᱤ ᱱᱟᱦᱮᱞ ᱠᱚᱛᱮ ᱥᱮ ᱱᱚᱝᱠᱟ ᱴᱟᱠᱴᱟᱨ ᱠᱚ ᱥᱮ ᱱᱚᱝᱠᱟ ᱟ ᱯᱟᱣᱟᱨ ᱴᱤᱞᱟᱨ ᱠᱚᱛᱮ?
ᱵᱟᱝᱟ ᱰᱟᱝᱨᱤ ᱠᱚᱫᱚ ᱵᱟᱹᱱᱩᱜ ᱦᱟᱛᱟᱲ ᱠᱟᱜ ᱠᱚᱣᱟ ᱟᱨ ᱤᱭᱟᱹ ᱟᱠᱷᱨᱤᱧ ᱦᱟᱛᱟᱲ ᱦᱩᱭ ᱟᱠᱟᱱᱟ ᱟᱫᱚ ᱵᱟᱝ ᱠᱤᱨᱤᱧ ᱦᱩᱭ ᱠᱟᱱᱟ ᱟᱫᱚ ᱱᱮᱥ ᱫᱚ ᱚᱱᱠᱟ ᱠᱟᱛᱮᱜ ᱜᱮ ᱯᱟᱨᱚᱢ ᱦᱩᱭᱩᱜ-ᱟ ᱟᱨ ᱴᱟᱠᱴᱟᱨ ᱢᱟᱠᱴᱟᱨ ᱠᱚᱛᱮ ᱜᱮ ᱥᱤ ᱵᱟᱲᱟ ᱦᱩᱭᱩᱜ ᱠᱟᱱᱟ᱾
ᱚ ᱟᱪᱪᱷᱟ ᱟᱪᱪᱷᱟ ᱟᱪᱪᱷᱟ ᱢᱟᱱᱮ ᱫᱤᱱ ᱦᱚᱞ ᱠᱟᱞᱚᱢ ᱫᱚ ᱟᱵᱤᱱ ᱫᱤᱱ ᱠᱟᱞᱚᱢ ᱦᱚᱞ ᱫᱚ ᱟᱵᱤᱱ ᱨᱮᱱ ᱰᱟᱝᱨᱤ ᱵᱤᱱ ᱫᱚᱦᱚ ᱞᱮᱫ ᱠᱚᱣᱟ ᱦᱮᱸ ᱵᱟᱝ᱾
ᱦᱮᱸ ᱦᱮᱸ ᱠᱟᱲᱟ ᱠᱚ ᱛᱟᱦᱮᱸ ᱠᱟᱱᱟ ᱢᱟᱨᱟᱝ ᱢᱟᱨᱟᱝ ᱠᱚ ᱚᱱᱟ ᱛᱮᱜᱮᱞᱤᱧ ᱪᱟᱥ ᱞᱤᱧ ᱯᱟᱨᱚᱢᱮᱫ ᱛᱟᱦᱮᱸᱱᱟ ᱾ ᱟᱫᱚ ᱟᱠᱷᱨᱤᱧ ᱦᱩᱭᱱᱟ ᱚᱲᱟᱜ ᱠᱚᱨᱮ ᱡᱷᱟᱢᱮᱞᱟ ᱵᱟᱲᱟ ᱦᱩᱭᱱᱟ ᱛᱚ ᱾
ᱚᱱᱩᱥᱴᱷᱟᱱ ᱠᱚ ᱦᱩᱭ ᱱᱟᱛᱚ ᱤᱱᱟᱹᱛᱮ ᱟᱠᱷᱨᱤᱧ ᱵᱟᱲᱟ ᱦᱩᱭ ᱠᱟᱱᱟ ᱾ ᱟᱫᱚ ᱱᱮ ᱦᱚᱲᱟᱜ ᱴᱟᱠᱟ ᱫᱚ ᱚᱠᱟᱨᱮ ᱦᱮᱸᱥᱮ ᱟᱵᱚ ᱥᱚᱵᱟᱜ ᱫᱚ ᱟᱫᱚ ᱤᱱᱟᱹᱛᱮ ᱰᱟᱝᱨᱟ ᱠᱟᱰᱟ ᱟᱠᱷᱨᱤᱧ ᱠᱟᱛᱮᱜ ᱜᱮ ᱠᱚᱨᱟᱣ ᱦᱩᱭ ᱱᱟ᱾
ᱦᱩᱸ ᱦᱩᱸ ᱾
ᱛᱟᱯᱚᱨ ᱮᱱᱮ ᱚᱱᱠᱟ ᱦᱚᱸᱚᱭ ᱵᱟᱝ ᱠᱤᱨᱤᱧ ᱫᱟᱲᱮᱭᱟᱜ ᱦᱩᱭᱩᱜ ᱠᱟᱱᱟ ᱟᱫᱚ᱾ ᱴᱨᱟᱠᱴᱟᱨ ᱯᱤᱪᱷᱚᱱ ᱨᱮ ᱫᱟᱹᱲ ᱵᱟᱲᱟ ᱦᱩᱭᱩᱜ ᱠᱟᱱᱟ ᱱᱚᱜ ᱚᱭ ᱡᱮᱢᱚᱱ ᱛᱮᱦᱮᱧᱟᱜ ᱠᱟᱛᱷᱟ ᱞᱤᱧ ᱞᱟᱹᱭᱮᱫᱟ ᱾ ᱛᱮᱦᱤᱧ ᱡᱮᱢᱚᱱ ᱚᱸᱰᱮ ᱜᱮᱠᱚ ᱥᱤ ᱠᱮᱫᱟ ᱠᱷᱮᱛ ᱠᱚ ᱾ ᱟᱹᱞᱤᱧᱟᱜ ᱫᱚ ᱵᱟᱠᱚ ᱥᱤ ᱛᱟᱨᱟ ᱞᱮᱫᱟ ᱚᱱᱠᱟᱛᱮ ᱜᱟᱹᱰᱤ ᱠᱚ ᱤᱫᱤ ᱠᱮᱫᱟ, ᱛᱟᱦᱚᱞᱮ ᱟᱞᱤᱧ ᱢᱮᱛᱟᱠᱚ ᱠᱟᱱᱟ ᱦᱮᱸ ᱵᱟᱯᱮ ᱥᱤ ᱞᱮᱫ ᱫᱚ ᱟᱫᱚ ᱞᱟᱹᱭ ᱫᱟ ᱵᱟᱹᱱᱩᱜ ᱢᱮᱭᱟ ᱟᱢ ᱪᱤᱠᱟᱹ ᱛᱮᱞᱮ ᱥᱤᱭᱟ ᱟᱫᱚᱧ ᱞᱟᱹᱭᱟ ᱚᱱᱠᱟ ᱫᱚ ᱥᱤᱥᱴᱮᱢ ᱫᱚ ᱵᱟᱹᱱᱩᱜ ᱟᱛᱚ ᱡᱟᱦᱟᱸᱭᱟᱜ ᱮ ᱜᱟᱹᱲᱤ ᱵᱚᱞᱚᱱᱟ ᱡᱟᱦᱟᱸᱭ ᱟᱜ ᱠᱷᱮᱛᱨᱮ ᱥᱤᱭᱟ ᱚᱱᱟ ᱫᱷᱟᱨᱮ ᱯᱟᱥ ᱨᱮᱱᱟᱜ ᱠᱷᱮᱛ ᱫᱚ ᱥᱤ ᱛᱟᱨᱟᱭ ᱠᱟᱜ ᱯᱮ ᱦᱮᱸ ᱥᱮ᱾
ᱦᱩᱸ ᱦᱩᱸ ᱦᱩᱸ
ᱟᱫᱚ ᱛᱟᱨᱯᱚᱨᱮ ᱮ ᱜᱚᱰᱟ ᱠᱚ ᱨᱟᱠᱟᱵ ᱟᱹᱜᱩ ᱠᱟᱫᱟ ᱜᱚᱰᱟ ᱠᱷᱚᱱᱟᱜ ᱟᱫᱚᱞᱤᱧ ᱢᱮᱛᱟ ᱠᱚ ᱠᱟᱱᱟ ᱪᱚ ᱤᱫᱤᱭ ᱯᱮ ᱟᱫᱚ ᱞᱟᱹᱭ ᱫᱟᱠᱟ ᱵᱟᱝ ᱟᱫᱚ ᱱᱤᱛᱚᱜ ᱫᱚ ᱵᱟᱞᱮ ᱤᱫᱤᱭᱟ ᱜᱟᱯᱟᱞᱮ ᱥᱤᱭ ᱛᱟᱢᱟ᱾ ᱢᱟᱱᱮ ᱚᱝᱠᱟ ᱟᱨ ᱠᱤ ᱩᱱᱟᱹᱜ ᱠᱚ ᱰᱟᱴ ᱢᱚᱴ ᱫᱟ ᱟᱨᱠᱤ ᱜᱷᱮᱢ ᱜᱷᱮᱢᱚᱜ ᱠᱟᱱᱟ ᱠᱚ ᱟᱨ ᱠᱤ ᱟᱫᱚ ᱢᱚᱱᱮ ᱛᱮᱞᱤᱧ ᱞᱮᱭᱫᱟ ᱵᱟᱝ ᱫᱚ ᱟᱹᱞᱤᱧ ᱴᱟᱠᱴᱟᱨ ᱜᱤᱞᱤᱧ ᱠᱤᱨᱤᱧ᱾ ᱵᱟᱠᱷᱟᱱ ᱵᱟᱝ ᱜᱟᱱᱚᱜ ᱠᱟᱱᱟ, ᱟ ᱡᱚᱠᱷᱚᱱ ᱢᱚᱱ ᱛᱚᱠᱷᱚᱱ
ᱦᱮᱸ ᱞᱟᱹᱭ ᱵᱤᱱ?
ᱡᱚᱠᱷᱚᱱ ᱢᱚᱱ ᱛᱚᱠᱷᱚᱱ ᱵᱤᱱ ᱥᱤᱭᱟ ᱦᱮᱸᱥᱮ ᱱᱤᱡᱮᱨᱟᱜ ᱴᱟᱠᱴᱟᱨ ᱛᱟᱦᱮᱱ ᱠᱷᱟᱱ ᱾
ᱩᱸ ᱦᱩᱸ ᱦᱳᱭ ᱮᱱᱛᱮᱫ ᱟᱫᱚ ᱴᱟᱠᱛᱟᱨ ᱠᱚ ᱛᱟᱦᱮᱸ ᱞᱮᱱᱠᱷᱟᱱ ᱫᱚ ᱡᱚᱠᱷᱚᱱ ᱛᱚᱠᱷᱚᱱ ᱥᱤᱭᱳᱜᱼᱟᱵᱤᱱ ᱥᱤᱭᱟ ᱟᱨ ᱟ ᱱᱚᱝᱠᱟ ᱥᱚᱢᱚᱭ ᱠᱚ ᱛᱟᱦᱮᱸ ᱞᱮᱱ ᱛᱟᱵᱤᱱ ᱠᱷᱟᱱ ᱦᱚᱲᱟᱜ ᱠᱚᱦᱚᱸ ᱵᱤᱱ ᱥᱤᱭᱟ ᱟᱨ ᱮᱸ ᱱᱚᱝᱠᱟ ᱮᱢᱱᱤ ᱥᱚᱢᱚᱭ ᱨᱮ ᱱᱚᱝᱠᱟ ᱦᱩᱸ ᱥᱤᱡᱤᱱ ᱥᱤᱡᱤᱱ ᱮᱸ ᱱᱚᱝᱠᱟ ᱵᱤᱱ ᱠᱚᱨᱟᱣ ᱦᱚᱪᱚ ᱫᱟᱲᱮᱭᱟᱜᱼᱟ ᱮᱸ ᱫᱟᱜ ᱥᱤᱡᱤᱱ ᱫᱟᱜ ᱪᱟᱞᱟᱜᱼᱟ, ᱡᱚᱠᱷᱚᱱ ᱴᱚᱞᱤ ᱴᱚᱞᱤ ᱥᱤᱡᱤᱱ ᱴᱚᱞᱤ ᱪᱟᱞᱟᱜᱼᱟ᱾ ᱢᱟᱱᱮ ᱢᱚᱴᱟᱢᱩᱴᱤ ᱜᱟᱹᱲᱤ ᱫᱚ ᱫᱩᱲᱩᱵ ᱫᱚ ᱵᱟᱝ ᱛᱟᱦᱮᱱ ᱛᱟᱵᱤᱱᱟ ᱛᱚᱵᱮ ᱢᱮᱱᱠᱷᱟᱱ ᱮᱸᱜ ᱰᱟᱭᱵᱷᱟᱨ ᱢᱤᱫᱴᱮᱱ ᱴᱷᱤᱠᱴᱷᱟᱠ ᱵᱤᱱ ᱫᱚᱦᱚ ᱞᱮᱠᱷᱟᱱ ᱜᱮ
ᱦᱮᱸ ᱟᱫᱚ ᱟᱹᱞᱤᱧ ᱟᱹᱞᱤᱧ ᱦᱚᱸ ᱴᱩᱠ ᱴᱟᱠ ᱫᱚᱞᱤᱧ ᱵᱟᱲᱟᱭ ᱧᱚᱜ ᱜᱮᱭᱟ᱾ ᱠᱟᱨᱚᱱ ᱟᱹᱞᱤᱧ ᱦᱚᱸ ᱱᱚᱣᱟ ᱞᱟᱦᱟᱛᱮ ᱴᱟᱠ ᱴᱟᱨ ᱥᱟᱝ ᱜᱤᱞᱤᱧ ᱟᱪᱩᱨ ᱵᱟᱲᱟ ᱞᱮᱱᱟ ᱦᱮᱸ ᱥᱮ᱾
ᱚᱻ ᱛᱟᱦᱚᱞᱮ ᱚᱱᱟ ᱤᱫᱤ ᱠᱟᱛᱮᱜ ᱟᱫᱚ ᱴᱟᱠᱴᱟᱨ ᱨᱮᱱᱟᱜ ᱱᱚᱣᱟ ᱢᱮᱱᱟᱜᱼᱟ᱾
ᱦᱮᱸ ᱵᱟᱝ ᱟᱸᱡᱚᱢᱚᱜ ᱠᱟᱱ ᱛᱟᱵᱤᱱᱟ?
ᱦᱮᱸ ᱟᱹᱞᱤᱧ ᱛᱟᱦᱚᱞᱮ ᱱᱚ ᱢᱟᱱᱮ ᱴᱟᱠᱴᱟᱨ ᱨᱮᱵᱤᱱ ᱛᱟᱦᱮᱸ ᱵᱟᱲᱟᱣ ᱠᱟᱱᱟ ᱢᱟᱱᱮ ᱟᱹᱵᱤᱱᱟᱜ ᱴᱟᱠᱴᱟᱨ ᱚᱱᱟ ᱦᱮᱱᱟᱜ ᱛᱟᱵᱤᱱᱟ᱾
ᱦᱳᱭ ᱚᱱᱟ ᱫᱚ ᱢᱮᱱᱟᱜ ᱜᱮᱭᱟ ᱴᱩᱠ ᱴᱟᱠ ᱫᱩᱞᱤᱧ ᱫᱟᱲᱮᱭᱟᱜ ᱜᱮᱭᱟ ᱟᱫᱚ ᱠᱟ ᱠᱟᱹᱴᱤᱡ ᱠᱟᱹᱴᱤᱡ ᱠᱚ ᱠᱷᱮᱛ ᱫᱚ ᱚᱱᱟ ᱴᱤᱡ ᱠᱟᱹᱴᱤᱡ ᱠᱟᱹᱴᱤᱡ ᱠᱚ ᱠᱷᱮᱛᱽ ᱫᱚ ᱚᱱᱟ ᱠᱚᱫᱚ ᱵᱟᱹᱞᱤᱧ ᱥᱤ ᱫᱟᱲᱮᱭᱟᱜᱼᱟ᱾ ᱠᱤᱱᱛᱩ ᱟᱹᱞᱤᱧ ᱡᱟᱦᱟᱸ ᱢᱟᱨᱟᱝ ᱢᱟᱨᱟᱝ ᱠᱷᱮᱛ ᱛᱟᱦᱮᱱᱟ ᱚᱱᱟ ᱠᱚᱫᱤᱧ ᱥᱤ ᱫᱟᱲᱮᱭᱟᱜ ᱜᱮᱭᱟ ᱤᱱᱟᱹ ᱠᱷᱟᱹᱛᱤᱨ ᱜᱮ ᱟᱹᱞᱤᱧᱟᱜ ᱩᱱᱟᱹᱜ ᱡᱷᱩᱠ ᱢᱮᱱᱟᱜᱼᱟ ᱡᱮ ᱴᱟᱠ ᱴᱟᱨ ᱜᱮ ᱠᱤᱨᱤᱧ ᱠᱟᱛᱮᱫ ᱵᱟᱝ ᱫᱚ ᱟᱹᱞᱤᱧ ᱠᱟᱹᱴᱤᱡ ᱵᱤᱡᱽᱱᱮᱥ ᱞᱤᱧ ᱪᱟᱹᱞᱩᱭ ᱥᱮ ᱪᱤᱠᱟᱹᱭᱟᱞᱤᱧ ᱚᱱᱟ ᱦᱚᱸ ᱵᱟᱞᱤᱧ ᱵᱩᱡᱽ ᱫᱟᱲᱮᱭᱟᱜ ᱠᱟᱱᱟ᱾
ᱦᱩᱸ ᱚᱝᱠᱟ ᱞᱮᱠᱟᱛᱮ ᱜᱚᱝᱠᱮ ᱵᱤᱡᱽᱱᱮᱥ ᱫᱚ ᱡᱩᱫᱤ ᱵᱤᱱ ᱪᱟᱞᱟᱣ ᱠᱮᱭᱟ ᱢᱮᱱᱠᱷᱟᱱ ᱪᱟᱞᱟᱣ ᱠᱚᱜ ᱜᱮᱭᱟ ᱱᱚᱝᱠᱟ ᱡᱩᱫᱤ ᱢᱮᱫᱴᱮᱱ ᱰᱟᱭᱵᱷᱟᱨ ᱟᱨ ᱢᱮᱫᱴᱮᱝ ᱟᱨ ᱢᱮᱫᱴᱮᱱ ᱜᱚᱲᱚ ᱞᱮᱠᱟᱞᱛᱮ ᱡᱩᱫᱤ ᱵᱤᱱ ᱫᱚᱦᱚ ᱠᱤᱱᱟᱹ ᱛᱟᱞᱦᱮ ᱚᱱᱟ ᱫᱚ ᱟᱹᱰᱤᱜᱮ ᱵᱷᱟᱜᱮᱜᱼᱟ ᱟᱫᱚ ᱱᱚᱝᱠᱟ ᱞᱮᱠᱟᱛᱮ ᱦᱮᱸ ᱟᱵᱤᱱ ᱦᱚᱸ ᱠᱷᱚᱢᱮᱨ ᱠᱷᱚᱢ ᱥᱚᱢᱚᱭ ᱵᱤᱱ ᱮᱢ ᱞᱮᱠᱷᱟᱱ ᱦᱮᱸ ᱱᱚᱝᱠᱟ ᱞᱮᱠᱟᱛᱮ ᱥᱩᱱᱩᱢ ᱠᱚ ᱥᱟᱯᱞᱟᱭ ᱟᱨ ᱮᱫ
ᱛᱟᱦᱞᱮ ᱟᱵᱤᱱᱟᱜ ᱱᱚᱣᱟ ᱵᱤᱡᱽᱱᱮᱥ ᱫᱚ ᱵᱷᱟᱜᱮ ᱜᱮ ᱪᱟᱞᱟᱜ ᱛᱟᱵᱤᱱᱟ ᱾
ᱛᱟᱯᱚᱨᱮ ᱱᱮᱛᱟᱨ ᱫᱚ ᱵᱟᱲᱟᱭᱟᱵᱤᱱ ᱱᱮᱛᱟᱨ ᱫᱚ ᱮᱢᱚᱱᱚᱜ ᱠᱟᱱᱟ ᱚᱱᱮ ᱴᱟᱠᱴᱟᱨ ᱠᱷᱚᱱᱟᱜ ᱤᱭᱟᱹ ᱦᱚᱲ ᱠᱷᱚᱱᱟᱜ ᱴᱟᱠᱴᱟᱨ ᱜᱮ ᱡᱟᱹᱥᱛᱤᱭ ᱠᱟᱱᱟ ᱰᱟᱭᱵᱷᱟᱨ ᱠᱷᱚᱱᱟᱜ ᱴᱟᱠᱴᱟᱨ ᱜᱮ ᱡᱟᱹᱥᱛᱤᱭ ᱠᱟᱱᱟ ᱾ ᱟᱫᱚ ᱛᱟᱹᱣ ᱚᱱᱟ ᱞᱮᱠᱟᱛᱮ ᱛᱟᱹᱣ ᱵᱟᱝ ᱧᱟᱯᱟᱢ ᱠᱟᱱᱟ ᱴᱟᱠᱴᱟᱨ ᱵᱟᱲᱟᱭᱟᱵᱤᱱ᱾
ᱦᱳᱭ ᱱᱤᱛᱚᱜ ᱧᱮᱞᱚᱜᱚᱜ ᱠᱟᱱᱟ ᱱᱚᱣᱟ ᱟᱛᱩ ᱨᱮ ᱢᱚᱬᱮ ᱜᱚᱴᱮᱱ ᱛᱩᱨᱩᱭ ᱜᱚᱴᱮᱱ ᱦᱟᱹᱵᱤᱡ ᱦᱚᱸ ᱴᱟᱠᱴᱟᱨ ᱢᱮᱱᱟᱜᱼᱟ ᱾ ᱟᱸ ᱢᱮᱱᱠᱷᱟᱱ ᱡᱚᱠᱷᱚᱱ ᱵᱤᱱ ᱢᱮᱱᱠᱷᱟᱱ ᱡᱚᱠᱷᱚᱱ ᱵᱟᱹᱫ ᱨᱤᱵᱤᱱ ᱯᱟᱸᱡᱟᱭᱟ ᱟᱫᱚ ᱚᱠᱟ ᱴᱟᱠᱴᱟᱨ ᱦᱚᱸ ᱵᱟᱝᱵᱤᱱ ᱧᱟᱢᱟ᱾
ᱦᱩᱸ᱾
ᱦᱩᱸ᱾ ᱴᱷᱤᱠ ᱴᱷᱤᱠ᱾
ᱫᱤᱠᱷᱤ ᱟᱹᱞᱤᱧ ᱟᱹᱞᱤᱧ ᱫᱚ ᱢᱚᱱᱮ ᱢᱮᱱᱟᱜ ᱩᱸ ᱟᱹᱞᱤᱧ ᱫᱚ ᱢᱚᱱᱮ ᱢᱮᱱᱟᱜ ᱛᱟᱹᱞᱤᱧᱟ ᱢᱤᱫᱴᱟᱝ ᱞᱤᱧ ᱠᱤᱨᱤᱧ ᱜᱮᱭᱟ ᱡᱟᱦᱟᱸ ᱞᱮᱠᱟ‌ ᱠᱟᱛᱮᱜ ᱜᱮ᱾ ᱡᱩᱫᱤ ᱟ ᱟᱹᱞᱤᱧᱟᱜ ᱚᱱᱟ ᱠᱩᱠᱢᱩ ᱪᱟᱸᱫᱳ ᱵᱚᱸᱜᱟ ᱡᱩᱫᱤ ᱟᱹᱞᱤᱧᱟᱜ ᱱᱚᱣᱟ ᱠᱩᱠᱢᱩᱭ ᱤᱧ ᱟᱨᱠᱤ ᱯᱩᱨᱟᱹᱣ ᱠᱟᱛᱟ ᱞᱤᱧᱟᱭ᱾ ᱛᱟᱞᱦᱮ ᱟᱹᱰᱤ‌ ᱜᱮ ᱱᱟᱯᱟᱭ ᱠᱚᱜ-ᱟ᱾ ᱡᱮᱢᱚᱱ ᱟᱞᱤᱧ ᱥᱟᱠᱥᱮᱥ ᱞᱤᱧ ᱧᱟᱢ ᱢᱟ ᱡᱮ ᱯᱩᱨᱟᱹᱣ ᱠᱟᱛᱟ ᱞᱤᱧᱟᱭ᱾ ᱛᱟ ᱟᱞᱤᱧ ᱚᱱᱟ ᱠᱷᱟᱹᱛᱤᱨ ᱟᱞᱤᱧ ᱟᱬᱜᱚ ᱫᱟᱲᱮᱭᱟᱜ ᱜᱮᱭᱟ ᱵᱤᱡᱽᱱᱮᱥ᱾ ᱟᱫᱚ ᱱᱚᱣᱟ ᱞᱮᱠᱟ ᱛᱮ ᱟᱹᱞᱤᱧᱟᱜ ᱱᱚᱣᱟ ᱜᱮ ᱨᱟᱜᱤ ᱞᱤᱧ ᱵᱩᱡᱷᱟᱹᱣ ᱠᱮᱫᱟ ᱚᱱᱮ ᱡᱮ ᱟ ᱟᱹᱞᱤᱧᱟᱜ ᱟᱹᱞᱤᱧᱟᱜ ᱠᱷᱮᱛ ᱛᱮᱠᱚ ᱤᱫᱤ ᱠᱮᱫᱟ ᱚᱛᱷᱚᱪᱚ ᱟᱹᱞᱤᱧ ᱫᱚ ᱵᱟᱠᱚ ᱥᱤ ᱦᱚᱴᱚ ᱠᱟᱜ ᱛᱟᱹᱞᱤᱧᱟ ᱟᱨ ᱡᱚᱠᱷᱚᱱ ᱨᱩᱣᱟᱹᱲ ᱞᱤᱧ ᱢᱮᱛᱟᱣ ᱠᱟᱱᱟ ᱩᱱ ᱫᱚ ᱵᱟᱠᱚ ᱨᱩᱣᱟᱹᱲ ᱠᱟᱱᱟ᱾ ᱵᱤᱥᱤᱥ ᱵᱤᱥᱮᱥ ᱢᱟᱨᱟᱝ ᱠᱷᱮᱛ ᱫᱚ ᱵᱟᱝ ᱛᱟᱦᱮᱸᱜ ᱠᱟᱱᱟ᱾ ᱡᱳᱨ ᱟᱹᱞᱤᱧᱟᱜ ᱦᱩᱭ ᱠᱩᱜ-ᱟ, ᱫᱚᱥ ᱢᱤᱱᱤᱴ ᱜᱟᱱ ᱦᱩᱭ ᱠᱩᱜ-ᱟ᱾
ᱚ ᱟᱪᱪᱷᱟ ᱟᱪᱪᱷᱟ ᱚᱱᱟ ᱜᱮ ᱵᱟᱠᱚ ᱥᱤ ᱞᱮᱫ᱾ ᱛᱟᱹᱵᱤᱱᱟ᱾
ᱵᱟᱠᱚ ᱥᱤᱭᱟᱫ ᱛᱤᱧᱟᱹ᱾ ᱛᱤᱱᱟᱹᱜ ᱚᱱᱮ ᱚᱱᱟ ᱥᱤ ᱛᱮ ᱵᱟᱝ ᱮᱴᱟᱜ ᱦᱚᱲᱟᱜ ᱵᱟᱝ ᱡᱤᱣᱤ ᱪᱟᱞᱟᱣ ᱠᱚᱜ ᱵᱟᱝ ᱫᱟᱠᱟ ᱨᱮᱸᱜᱮᱡ ᱜᱮᱢ‌ ᱵᱟᱝ ᱪᱤᱠᱟᱹ ᱠᱮᱭᱟᱢ ᱱᱚᱶᱟ᱾ ᱚᱱᱟ ᱫᱚ ᱤᱧᱡᱤᱱ ᱵᱮᱯᱟᱨ ᱠᱟᱱᱟ᱾ ᱠᱟᱹᱴᱤᱡ ᱪᱩᱞᱩᱝ ᱥᱤ ᱠᱟᱛᱮᱜ ᱜᱮ ᱨᱩᱣᱟᱹᱲ ᱟᱹᱜᱩᱵ ᱢᱮ ᱥᱮ᱾
ᱦᱩᱸ ᱦᱩᱸ᱾ ᱜᱟᱱ ᱫᱚ ᱜᱟᱱ ᱠᱚᱜ ᱜᱮᱭᱟ ᱢᱮᱱᱠᱷᱟᱱ ᱦᱮᱸ ᱱᱩᱠᱩ ᱪᱮᱫᱟᱜ ᱡᱮ ᱵᱟᱠᱚ ᱥᱤ ᱞᱮᱫ ᱛᱟᱹᱵᱤᱱᱟ ᱟᱞᱤᱧ ᱱᱚᱣᱟ ᱟᱯᱥᱳᱥ ᱫᱚ ᱥᱟᱹᱨᱤ ᱜᱮ ᱟᱯᱥᱳᱥ ᱜᱮᱞᱤᱧ ᱵᱩᱡᱷᱟᱹᱣᱮᱜ-ᱟ᱾ ᱢᱮᱱᱠᱷᱟᱱ ᱟᱵᱤᱱᱟᱜ ᱠᱷᱮᱛ ᱠᱷᱮᱛ ᱛᱮ ᱯᱟᱨᱚᱢ ᱤᱫᱤᱭᱮᱜ-ᱟᱭ ᱟᱨ ᱵᱟᱭ ᱥᱤ ᱞᱮᱫᱟ ᱟᱨ ᱱᱚᱣᱟ ᱫᱚ ᱟᱹᱞᱤᱧᱟᱜ ᱢᱚᱱᱮ ᱛᱮᱦᱚᱸ ᱞᱟᱹᱭᱟ ᱵᱟᱝ‌ ᱴᱷᱤᱠ‌ ᱜᱮ᱾
ᱦᱳᱭ᱾ ᱟᱨ ᱱᱚᱝᱠᱟ ᱞᱤᱧ ᱱᱚᱝᱠᱟ ᱦᱚᱸᱞᱤᱧ ᱢᱚᱱᱮᱭᱫᱟ ᱟᱸᱡᱚᱢ ᱫᱟᱵᱤᱱ?
ᱦᱩᱸ ᱦᱩᱸ ᱟᱸᱡᱚᱢ ᱫᱟᱞᱤᱧ᱾
ᱱᱩᱝᱠᱟ ᱦᱚᱸᱞᱤᱧ ᱢᱚᱱᱮᱭᱫᱟ ᱡᱮ ᱵᱟᱝ ᱰᱟᱝᱜᱽᱨᱟ ᱜᱮᱞᱤᱧ ᱠᱤᱨᱤᱧ ᱠᱚᱣᱟ ᱟᱨ ᱟᱹᱞᱤᱧᱟᱜ ᱤᱭᱟᱹ ᱦᱚᱸ ᱞᱤᱧ ᱤᱭᱟᱹ ᱠᱟᱜ-ᱟ᱾ ᱟᱫᱚ ᱱᱚᱣᱟ ᱞᱮᱠᱟ ᱛᱮ ᱟᱹᱞᱤᱧ ᱦᱚᱸᱞᱤᱧ ᱢᱚᱱᱮᱭᱫᱟ ᱚᱱᱮ ᱦᱮᱛᱟᱨ ᱴᱟᱠᱴᱟᱨ ᱡᱩᱜᱽ ᱛᱚ ᱢᱤᱫ ᱜᱷᱟᱹᱲᱤᱡ ᱛᱮᱠᱚ ᱤᱭᱟᱹᱭ ᱫᱟ ᱟᱨᱠᱤ ᱨᱚᱦᱚᱭ ᱫᱟᱠᱚ᱾
ᱦᱩᱸ᱾
ᱟᱨ ᱱᱚᱣᱟ ᱦᱚᱸᱞᱤᱧ ᱢᱚᱱᱮᱭᱫᱟ ᱡᱮ ᱩᱱᱟᱹᱜ ᱠᱷᱮᱛ ᱵᱟᱱᱩᱜ-ᱟ ᱱᱤᱡᱮᱨᱟᱜ᱾ ᱟᱨ ᱱᱤᱡᱮᱨᱟᱜ ᱦᱚᱸ ᱥᱩᱢᱟᱹᱭ ᱵᱟᱝ ᱛᱟᱦᱮᱱᱟ ᱮᱠᱞᱟ ᱦᱚᱲ᱾ ᱛᱟᱦᱚᱞᱮ ᱪᱤᱠᱟᱹ ᱛᱮᱵᱤᱱ ᱴᱟᱠ ᱴᱟ ᱫᱩᱵᱤᱱ ᱵᱤᱱ ᱤᱭᱟᱹᱭᱟ ᱟᱨᱠᱤ ᱴᱟᱠᱴᱟᱨ ᱛᱟᱭᱚᱢ ᱵᱤᱱ ᱟᱹᱪᱩᱨᱚᱜ-ᱟ᱾ ᱟᱨ ᱱᱚᱣᱟ ᱦᱚᱸ ᱞᱤᱧ ᱪᱤᱱᱛᱟᱹᱭ ᱫᱟ ᱡᱮ ᱦᱚᱲ ᱟᱛᱮᱜ ᱦᱚᱸ ᱜᱟᱱᱚᱜ ᱜᱮᱭᱟ᱾ ᱴᱟᱠᱴᱟᱨ ᱠᱟᱹᱢᱤ ᱛᱮᱱᱟᱜ ᱟᱨᱠᱤ᱾
ᱩᱸ ᱟ ᱦᱳᱭ ᱜᱚᱝᱠᱮ ᱟᱫᱚ ᱱᱮᱛᱟᱨ ᱫᱚ ᱚᱱᱠᱟ ᱜᱮ ᱴᱟᱠᱴᱟ ᱫᱚ ᱚᱠᱚᱭ ᱠᱚ ᱦᱟᱛᱟᱣ ᱟᱠᱟᱫ᱾ ᱟᱫᱚ ᱱᱚᱝᱠᱟ ᱜᱮ ᱠᱚ ᱢᱮᱜᱴᱮᱱ ᱴᱮᱠᱴᱟᱨ ᱨᱮ ᱯᱮ ᱦᱚᱲ ᱠᱟᱛᱮ, ᱵᱟᱨ ᱦᱚᱲ ᱠᱟᱛᱮ ᱠᱚ ᱫᱚᱦᱚᱭᱮᱫ ᱠᱚᱣᱟ᱾ ᱟᱫᱚ ᱩᱱᱠᱩ ᱜᱮ ᱱᱚᱝᱠᱟ ᱠᱚ ᱴᱟᱭᱤᱢ ᱠᱚ ᱠᱚ ᱧᱮᱞ ᱵᱟᱲᱟᱭᱮᱜ-ᱟ ᱟᱨᱼᱼ ᱱᱚᱝᱠᱟ ᱥᱩᱱᱩᱢ ᱠᱚᱠᱚ ᱟᱹᱜᱩ ᱵᱟᱲᱟᱭᱮᱜ-ᱟ᱾ ᱠᱟᱨᱚᱱ ᱧᱮᱞ ᱵᱟᱲᱟᱭᱮᱫ ᱜᱮᱭᱟᱞᱤᱧ ᱱᱚᱶᱟ ᱟᱞᱮ ᱵᱟᱹᱫᱽ ᱠᱚᱨᱮ ᱦᱚᱸ ᱱᱚᱝᱠᱟ ᱴᱮᱠᱴᱟᱨ ᱪᱟᱞᱟᱜ ᱠᱟᱱ ᱜᱮᱭᱟ ᱛᱚ᱾
ᱦᱩᱸ᱾
ᱱᱚᱝᱠᱟ ᱞᱤᱧ ᱧᱮᱞ ᱵᱟᱲᱟᱭᱮᱜ ᱠᱟᱱ ᱢᱟᱞᱤᱠ ᱫᱚ ᱩᱸ ᱜᱟᱲᱤ ᱢᱮᱱᱟᱜ ᱛᱟᱭᱟ‌ ᱢᱟᱞᱤᱠ‌ ᱢᱤᱫ‌ ᱫᱷᱟᱣ ᱢᱟᱞᱤᱠ ᱞᱮᱠᱟ ᱛᱮ᱾ ᱟᱫᱚ ᱵᱟᱠᱤ ᱠᱟᱢᱤᱭᱟᱹ ᱠᱚᱫᱚ ᱡᱷᱚᱛᱚ ᱱᱩᱠᱩ
ᱦᱚ ᱟᱪᱪᱷᱟ ᱟᱪᱪᱷᱟ ᱦᱮᱸ ᱛᱚ᱾ ᱛᱟᱦᱚᱞᱮ ᱜᱚᱝᱠᱮ ᱛᱤᱱᱟᱹᱜ ᱜᱟᱱ ᱥᱟᱹᱵᱽᱡᱤ ᱵᱤᱱ ᱪᱟᱥ ᱠᱟᱫᱟ ᱟᱵᱤᱱ ᱫᱚ ᱥᱮ ᱵᱟᱵᱤᱱ ᱪᱟᱥ ᱠᱟᱫᱟ?
ᱦᱮᱸ ᱥᱚᱵᱽᱡᱤ ᱫᱚ ᱜᱚᱝᱠᱮ ᱪᱟᱥ ᱫᱚᱞᱤᱧ ᱪᱟᱥ ᱠᱟᱫ ᱜᱮᱭᱟ ᱠᱚᱢ ᱫᱷᱟᱨᱟ ᱧᱚᱜ ᱜᱮ᱾ ᱟᱫᱚ ᱫᱚᱢᱮ ᱟᱫᱚ ᱱᱟᱜ ᱠᱷᱟᱱ ᱵᱟᱞᱤᱧ ᱥᱟᱢᱲᱟᱣ ᱫᱟᱲᱮ ᱠᱟᱱ ᱛᱮ ᱮ ᱢᱮᱱ ᱱᱚᱛᱮ ᱮ ᱪᱟᱥ ᱦᱩᱲᱩ ᱠᱟᱹᱢᱤ ᱦᱚᱸ ᱟᱨ ᱥᱚᱵᱡᱤ ᱦᱚᱸ ᱟᱫᱚ ᱵᱟᱹᱞᱤᱧ ᱥᱟᱢᱞᱟᱣ ᱫᱟᱲᱮᱭᱟᱜ ᱠᱚᱢ ᱧᱚᱜ ᱜᱮᱞᱤᱧ ᱟᱫᱚ ᱱᱚᱝᱠᱟ ᱚᱱᱠᱟᱱ ᱚᱠᱛᱚ ᱦᱚᱸ ᱵᱟᱝ ᱦᱩᱭᱩᱜᱼᱟ ᱱᱚᱣᱟ ᱠᱤᱨᱤᱧ ᱟᱠᱷᱨᱤᱧ ᱞᱮᱠᱟ ᱞᱟᱹᱜᱤᱫ᱾ ᱪᱚ ᱟᱫᱚ ᱛᱟᱦᱚᱞᱮ ᱚᱲᱟᱜ ᱨᱮ ᱡᱚᱢ ᱛᱮᱜᱮ ᱟᱨ ᱴᱩᱠ ᱴᱟᱠ ᱱᱚᱜᱼᱚᱭ ᱱᱤᱭᱟᱹ ᱟᱞᱮᱭᱟᱜ ᱱᱚᱣᱟ ᱠᱚᱨᱮ ᱦᱟᱴ ᱠᱚ ᱦᱩᱭᱩᱜ ᱠᱟᱱ ᱜᱮᱭᱟ᱾ ᱟᱫᱚ ᱛᱟᱦᱞᱮ ᱱᱚᱝᱠᱟ ᱦᱟᱴ ᱠᱚ ᱤᱫᱤ ᱵᱟᱲᱟ ᱦᱩᱭᱩᱜᱼᱟ᱾
ᱚ ᱛᱟᱦᱚᱞᱮ ᱦᱟᱴ ᱦᱟᱹᱨᱤᱡ ᱦᱩᱞᱤᱧ ᱪᱟᱥ ᱟᱠᱟᱫ ᱜᱮᱭᱟ ᱵᱟᱝ?
ᱦᱳᱭ ᱦᱳᱭ ᱦᱟᱞᱠᱟ ᱧᱚᱜ ᱜᱮ᱾ ᱟᱫᱚ ᱱᱚᱝᱠᱟ ᱡᱮ ᱵᱟᱡᱟᱨ ᱨᱮᱞᱤᱧ ᱤᱫᱤ ᱦᱚᱴᱚ ᱠᱟᱜᱼᱟ ᱚᱱᱠᱟ ᱞᱮᱠᱟ ᱫᱚ ᱵᱟᱝᱞᱤᱧ ᱪᱟᱥ ᱟᱠᱟᱫᱟ ᱡᱮ ᱠᱷᱟᱹᱮᱪ ᱧᱚᱜ᱾ ᱚᱱᱠᱟ ᱫᱚ ᱵᱟᱝ᱾
ᱟᱹᱞᱤᱧ ᱦᱚᱸ ᱪᱟᱥ ᱫᱚᱞᱤᱧ ᱪᱟᱥᱞ ᱜᱮᱭᱟ ᱢᱟᱱᱮ ᱫᱤᱱ ᱠᱟᱞᱚᱢ ᱱᱮᱥ ᱫᱚ ᱱᱚᱜᱝᱠᱟ ᱠᱷᱟᱹᱛᱤᱨ ᱵᱟᱞᱤᱧ ᱪᱟᱥ ᱫᱟᱲᱮᱭᱟᱫᱟ᱾ ᱩᱱ ᱫᱚ ᱟᱹᱞᱤᱧᱟᱜ ᱦᱚᱸ ᱜᱚᱰᱟ ᱡᱟᱭᱜᱟ ᱫᱚ ᱢᱮᱱᱟᱜᱼᱟ ᱯᱨᱟᱭ ᱵᱟᱨ ᱵᱤᱜᱷᱟᱹ ᱜᱟᱱ ᱚᱱᱟ ᱠᱚᱨᱮᱫ᱾ ᱵᱮᱜᱟᱲ ᱞᱤᱧ ᱪᱟᱥ ᱞᱮᱠᱷᱟᱱ ᱟᱹᱰᱤ ᱱᱟᱯᱟᱭ ᱠᱚᱜᱼᱟ ᱠᱤᱱᱛᱩ ᱵᱟᱞᱤᱧ ᱪᱟᱥ ᱞᱮᱫᱟ ᱟᱫᱚ ᱱᱤᱭᱟᱹ ᱠᱟᱨᱚᱱ ᱛᱮ᱾ ᱱᱤᱭᱟᱹ ᱡᱤᱱᱤᱥ ᱠᱚ ᱵᱟᱹᱱᱩᱜ ᱠᱚᱣᱟ ᱡᱚᱠᱷᱚᱱ ᱛᱚᱠᱷᱚᱱ ᱵᱟᱹᱞᱤᱧ ᱥᱤ ᱫᱟᱲᱮᱭᱟᱜᱼᱟ᱾ ᱤᱱᱟᱹ ᱠᱟᱨᱚᱱ ᱛᱮ ᱱᱤᱭᱟᱹ ᱫᱷᱟᱣ ᱫᱚᱞᱤᱧ ᱤᱭᱟᱹ ᱦᱟᱛᱟᱲ ᱟᱠᱟᱫᱟ ᱟᱨᱠᱤ᱾
ᱚ ᱟᱪᱷᱟᱷᱟ᱾
ᱵᱟᱛ ᱦᱟᱛᱟᱲ ᱟᱠᱟᱫᱟ ᱟᱨ ᱵᱟᱹᱠᱤ ᱱᱚᱣᱟ ᱡᱚᱢ ᱠᱚᱫᱚ᱾ ᱱᱚᱣᱟ ᱚᱲᱟᱜ ᱡᱚᱢ ᱠᱚᱫᱚ ᱢᱮᱱᱟᱜ ᱜᱮᱭᱟ ᱰᱷᱮᱲᱚᱥ ᱠᱚ ᱤᱭᱟᱹ ᱠᱚ ᱢᱟᱱᱮ ᱢᱮᱱᱟᱜ ᱜᱮᱭᱟ ᱵᱤᱵᱷᱤᱱᱱᱚ ᱨᱚᱠᱚᱢ ᱟᱨᱠᱤ᱾ ᱩᱛᱩ ᱠᱚ ᱡᱟᱦᱟᱸ ᱠᱚ ᱩᱛᱩ ᱜᱟᱱᱚᱜᱼᱟ ᱟᱨᱠᱤ ᱦᱮᱸ ᱥᱮ᱾
ᱦᱩᱸᱻ
ᱯᱚᱨᱮ ᱚᱱᱠᱟ ᱟᱹᱠᱷᱨᱤᱧ ᱟᱠᱠᱷᱨᱤᱧ ᱢᱚᱱᱮ ᱠᱟᱛᱮᱫ ᱫᱚ ᱟᱹᱞᱤᱧ ᱫᱚ ᱵᱟᱹᱞᱤᱧ ᱪᱟᱥ ᱟᱠᱟᱫᱟ ᱢᱮᱱᱠᱷᱟᱱ ᱫᱤᱠᱤ ᱟᱹᱞᱤᱧ ᱟᱨᱚ ᱢᱚᱱᱮ ᱦᱚᱸ ᱢᱮᱱᱟᱜ ᱛᱟᱹᱟᱞᱤᱧᱟ ᱡᱮ ᱮᱠᱟᱞᱛᱮ ᱱᱟᱜ ᱠᱷᱟᱱ ᱚᱱᱮ ᱦᱩᱲᱳ ᱨᱟᱠᱟᱵ ᱥᱤᱡᱤᱱ ᱚᱱ ᱠᱚᱯᱤ ᱠᱚ ᱪᱟᱥᱫᱟ ᱚᱱᱟ ᱠᱚᱯᱤ ᱪᱟᱥ ᱢᱤᱫ ᱫᱷᱟᱣ ᱠᱚᱨᱟᱣ ᱦᱩᱭᱩᱜᱼᱟ ᱵᱟᱠᱷᱟᱱ ᱵᱟᱝ ᱜᱟᱱᱚᱜᱼᱟ᱾
ᱚ ᱟᱪᱪᱷᱟ ᱟᱪᱪᱷᱟ ᱢᱮᱱᱫᱚ ᱠᱩᱯᱤ ᱨᱮᱱᱟᱜ ᱫᱚ ᱵᱷᱟᱜᱤ ᱫᱚᱨ ᱛᱟᱦᱮᱱᱟ ᱩᱱ ᱚᱠᱛᱚ ᱚᱠᱛᱚ ᱫᱚ ᱡᱟᱦᱟᱸᱵᱤᱱ ᱞᱟᱹᱭᱮᱫ ᱫᱚ ᱱᱚᱣᱟ